ᱦᱮᱞᱳ
ᱦᱮᱸ ᱤᱧᱟᱹᱜ ᱟᱲᱟᱝ ᱪᱮᱫ ᱞᱮᱠᱟ ᱟᱸᱡᱚᱢᱼᱚᱜ ᱠᱟᱱᱟ
ᱦᱮᱸ ᱴᱷᱤᱠ ᱜᱮ ᱟᱸᱡᱚᱢᱚᱜ ᱠᱟᱱᱟ ᱟᱢᱟᱜ ᱟᱲᱟᱝ ᱫᱚ ᱦᱟᱸᱜ ᱟᱨ ᱤᱧᱟᱹᱜ ᱜᱮᱢ ᱞᱟᱹᱭᱟ ᱪᱮᱫ ᱞᱮᱠᱟ ᱟᱲᱟᱝ ᱟᱸᱡᱚᱢᱼᱚᱜ ᱠᱟᱱᱟ ᱟᱫᱚ ᱚᱱᱟ ᱵᱟᱨᱮᱛᱮᱢ ᱞᱟᱹᱭᱟ ᱤᱧᱟᱹᱜ ᱟᱲᱟᱝ ᱢᱚᱸᱡᱽ ᱪᱟᱞᱟᱜ ᱠᱟᱱᱟ ᱥᱮ ᱵᱟᱝ ᱪᱟᱞᱟᱜ ᱠᱟᱱᱟ
ᱟᱪᱪᱷᱟ ᱟᱹᱰᱤ ᱱᱟᱯᱟᱭ ᱜᱮ ᱱᱚᱜᱼᱚᱭ ᱟᱢᱟᱜ ᱟᱲᱟᱝ ᱦᱚᱸ ᱟᱸᱡᱚᱢᱚᱜ ᱠᱟᱱᱟ ᱟᱨ ᱟᱸᱥᱚᱜ ᱟᱹᱧ ᱡᱮ ᱱᱚᱝᱠᱟ ᱜᱮ ᱡᱮᱢᱚᱱ ᱢᱩᱪᱟᱹᱫ ᱫᱷᱤᱡ ᱟᱸᱡᱚᱢᱼᱚᱜ ᱟᱨ ᱚᱱᱟ ᱟᱠᱷᱲᱟ ᱨᱮ ᱚᱠᱟᱴᱟᱜ ᱢᱮᱱᱟᱜᱼᱟ ᱡᱮ ᱱᱚᱣᱟ ᱢᱚᱡᱽ ᱛᱮ ᱡᱮᱢᱚᱱ ᱞᱟᱝ ᱜᱟᱞᱢᱟᱨᱟᱣ ᱟᱫᱚ ᱪᱚᱞᱚ ᱵᱟᱹᱭ ᱵᱟᱹᱭ ᱛᱮ ᱠᱟᱛᱷᱟ ᱠᱟᱛᱷᱟ ᱠᱚᱫᱚ ᱦᱟᱸᱜ ᱞᱟᱦᱟ ᱥᱮᱫ ᱞᱟᱝ ᱤᱫᱤ ᱛᱟᱞᱟᱝᱟ ᱛᱮᱦᱮᱧᱼᱟᱜ ᱚᱠᱟᱴᱟᱜ ᱠᱟᱛᱷᱟ ᱠᱚ ᱢᱮᱱᱟᱜᱼᱟ ᱟᱫᱚ ᱛᱤᱦᱤᱧ ᱫᱚ ᱦᱟᱸᱜ ᱵᱟᱹᱭ ᱵᱟᱹᱭ ᱛᱮᱞᱟᱝ ᱜᱟᱞᱢᱟᱨᱟᱣ ᱤᱫᱤᱭᱟ ᱡᱮ ᱟᱯᱮ ᱥᱮᱫᱨᱮ ᱱᱚᱣᱟ ᱥᱚᱦᱚᱨᱟᱭ ᱯᱚᱨᱚᱵᱽ ᱠᱚ ᱟᱹᱰᱤ ᱜᱟᱱ ᱜᱮ ᱦᱩᱭ ᱵᱟᱲᱟᱜᱼᱟ ᱥᱮ ᱟᱞᱮ ᱥᱮᱫ ᱨᱮᱦᱚᱸ ᱱᱚᱸᱜᱼᱚᱭ ᱥᱚᱦᱨᱟᱭ ᱯᱚᱨᱚᱵᱽ ᱠᱚ ᱟᱹᱰᱤ ᱜᱟᱱ ᱜᱮ ᱦᱩᱭ ᱵᱟᱲᱟᱜᱼᱟ ᱟᱫᱚ ᱚᱱᱟ ᱵᱟᱨᱮᱛᱮ ᱢᱤᱫ ᱵᱟᱨ ᱠᱟᱛᱷᱟ ᱠᱟᱛᱷᱟ ᱡᱩᱫᱤᱢ ᱵᱟᱲᱟᱭ ᱠᱷᱟᱡ ᱡᱟᱦᱟᱱᱟᱜ ᱞᱟᱹᱭ ᱛᱟᱞᱟᱝ ᱢᱮ ᱟᱨ ᱦᱟᱸᱜ ᱤᱧ ᱦᱟᱱᱛᱮᱧ ᱞᱟᱹᱭᱫᱟ ᱞᱟᱦᱟ ᱥᱮᱫ
ᱱᱚᱝᱠᱟ ᱤᱭᱟᱹ ᱜᱚᱝᱠᱮ ᱟᱹᱰᱤ ᱢᱚᱸᱡᱽ ᱱᱚᱣᱟᱢ ᱞᱟᱹᱭ ᱠᱮᱫ ᱛᱟᱞᱟᱝᱟ ᱥᱚᱨᱦᱟᱭ ᱵᱟᱨᱮ ᱛᱮ
ᱤᱧ ᱫᱚ ᱦᱟᱸᱜ ᱩᱱᱟᱹᱜ ᱵᱟᱹᱧ ᱵᱟᱲᱟᱭ ᱛᱟᱞᱟᱝᱟ ᱥᱚᱨᱦᱟᱭ ᱵᱟᱨᱮᱛᱮ ᱟᱫᱚ ᱩᱱᱟᱹᱜ ᱫᱚ ᱠᱟᱹᱴᱤᱡ ᱠᱷᱚᱡ ᱜᱮ ᱚᱱᱟ ᱵᱟᱹᱧ ᱤᱭᱟᱹ ᱧᱟᱢᱫᱟ ᱵᱚᱞᱮ ᱚᱱᱟ ᱵᱟᱹᱧ ᱯᱟᱲᱟᱣ ᱵᱟᱲᱟ ᱠᱟᱫᱟ ᱛᱚ ᱟᱨ ᱠᱟᱹᱴᱤᱡ ᱠᱷᱚᱡ ᱜᱮ ᱛᱷᱚᱲᱟ ᱵᱟᱦᱨᱮ ᱨᱤᱧ ᱛᱟᱸᱦᱮ ᱮᱱᱟ ᱛᱷᱚᱲᱟ ᱚᱱᱟᱛᱮ ᱚᱱᱟ ᱫᱚ ᱵᱟᱲᱟᱭ ᱵᱟᱹᱧ ᱵᱟᱲᱟᱭ ᱛᱟᱞᱟᱝᱟ ᱟᱫᱚ ᱚᱠᱟᱴᱟᱜ ᱵᱟᱹᱧ ᱡᱩᱛ ᱛᱟᱞᱟᱝᱟ ᱟᱫᱚ ᱚᱸᱰᱮ ᱫᱚᱢ ᱞᱟᱹᱭ ᱥᱚᱡᱷᱮ ᱛᱟᱞᱟᱝᱟ ᱟᱫᱚ ᱚᱱᱮᱠ ᱠᱚ ᱵᱚᱞᱮᱧ ᱵᱟᱲᱟᱭᱟ ᱥᱚᱨᱦᱟᱭ ᱫᱚ ᱚᱱᱮ ᱠᱚ ᱢᱮᱱᱟ ᱦᱟᱹᱛᱤ ᱞᱮᱠᱟᱱ ᱯᱚᱨᱚᱵᱽ ᱠᱟᱱᱜᱮ ᱥᱮᱨᱱᱟ ᱟᱨ ᱟᱹᱰᱤ ᱟᱵᱚ ᱦᱚᱲᱟᱜ ᱫᱚ ᱟᱵᱚ ᱥᱚᱢᱟᱡᱽ ᱨᱮᱭᱟᱜ ᱫᱚ ᱟᱹᱰᱤ ᱞᱟᱹᱴᱩ ᱯᱚᱨᱚᱵᱽ ᱠᱟᱱᱟ ᱱᱚᱣᱟ ᱚᱱᱮ ᱠᱚ ᱢᱮᱱᱟᱜᱼᱟ ᱥᱚᱨᱦᱟᱭ ᱨᱮᱫᱚ ᱵᱚᱞᱮ ᱱᱮᱣᱛᱟ ᱵᱟᱨᱮ ᱠᱚ ᱛᱤᱱᱟᱹᱜ ᱠᱚ ᱢᱮᱱᱟᱜ ᱠᱚᱣᱟ ᱟᱯᱱᱟᱨ ᱱᱟᱱᱟ ᱠᱚ ᱟᱯᱱᱟᱨ ᱵᱚᱭᱦᱟ ᱠᱩᱲᱤ ᱠᱚ ᱫᱤᱫᱤ ᱠᱚ ᱵᱟᱨᱮᱛ ᱛᱮᱫ ᱠᱚ ᱪᱤᱞᱤ ᱠᱚ ᱢᱮᱱᱟᱜ ᱠᱚᱣᱟ ᱥᱟᱱᱟᱢ ᱠᱚ ᱱᱮᱣᱛᱟ ᱱᱮᱣᱛᱟ ᱱᱮᱣᱛᱟ ᱠᱚᱣᱟ ᱟᱨ ᱥᱟᱱᱟᱢ ᱵᱚᱭᱦᱟ ᱠᱩᱲᱤ ᱥᱮ ᱥᱟᱱᱟᱢ ᱱᱩᱚᱛᱤᱱᱟᱜ ᱱᱟᱨᱥ ᱠᱚ ᱢᱮᱱᱟᱜ ᱠᱚᱣᱟ ᱥᱟᱱᱟᱢ ᱠᱚᱠᱚ ᱧᱟᱯᱟᱢᱼᱚᱜ ᱥᱮ ᱚᱱᱮ ᱚᱱᱟ ᱠᱟᱱᱟ ᱢᱤᱫᱴᱮᱱ ᱧᱟᱯᱟᱢ ᱧᱟᱯᱟᱢᱼᱚᱜ ᱨᱮᱭᱟᱜ ᱜᱮ ᱱᱚᱣᱟ ᱫᱚ ᱟᱨ ᱛᱱᱟᱹᱜ ᱫᱚ ᱚᱱᱟ ᱠᱚ ᱧᱮᱞ ᱠᱚᱣᱟ ᱡᱮ ᱚᱱᱟ ᱟᱛᱳ ᱨᱮᱱ ᱫᱚ ᱛᱤᱱᱟᱹᱜ ᱠᱚ ᱛᱟᱸᱦᱮᱱ ᱟ ᱚᱱᱟ ᱠᱩᱲᱤ ᱠᱚᱠᱚ ᱡᱟᱶᱟᱭ ᱵᱟᱲᱟ ᱠᱚᱣᱟ ᱜᱟᱛᱮ ᱠᱩᱲᱤ ᱠᱚ ᱮᱴᱟᱜ ᱮᱴᱟᱜ ᱨᱮ ᱩᱱᱠᱩ ᱦᱚᱸ ᱯᱩᱨᱟᱹ ᱟᱠᱚ ᱨᱮᱱ ᱜᱚ ᱵᱟᱠᱚ ᱢᱮᱛᱟ ᱠᱚᱣᱟ ᱥᱮ ᱟᱞᱮ ᱦᱚᱸ ᱥᱮ ᱟᱯᱱᱟᱨ ᱦᱚᱸᱚᱢ ᱱᱮᱣᱛᱟ ᱮᱭᱟ ᱱᱩᱠᱩ ᱦᱚᱸ ᱵᱚᱞᱮ ᱢᱤᱫᱴᱮᱡ ᱧᱟᱯᱟᱢᱼᱚᱜ ᱨᱮᱭᱟᱜ ᱟᱹᱰᱤ ᱢᱟᱨᱟᱝ ᱢᱤᱫᱴᱮᱡ ᱱᱚᱣᱟ ᱤᱭᱟᱹ ᱠᱟᱱᱟ ᱪᱮᱫᱟᱜ ᱡᱮ ᱱᱚᱣᱟ ᱫᱚ ᱟᱹᱛᱳ ᱨᱮᱭᱟᱜ ᱯᱚᱨᱚᱵᱽ ᱠᱟᱱᱟ ᱱᱚᱣᱟ ᱱᱚᱣᱟ ᱫᱚ ᱟᱛᱳ ᱥᱩᱫᱷᱟᱹᱜ ᱨᱮᱭᱟᱜ ᱠᱟᱱᱟ ᱵᱟᱯᱞᱟ ᱠᱷᱚᱡ ᱫᱚ ᱢᱮᱱ ᱜᱮᱭᱟ ᱵᱟᱯᱞᱟ ᱫᱚ ᱩᱱᱤᱭ ᱵᱟᱯᱞᱟᱜ ᱠᱟᱱᱟ ᱚᱱᱟ ᱛᱮᱠᱚ ᱪᱟᱞᱟᱜᱼᱟ ᱟᱫᱚ ᱱᱚᱣᱟ ᱫᱚ ᱱᱚᱝᱠᱟ ᱵᱟᱝ ᱠᱟᱱᱟ ᱟᱫᱚ ᱟᱛᱳ ᱛᱟᱞᱟ ᱨᱮᱭᱟᱜ ᱵᱟᱯᱞᱟ ᱥᱚᱨᱦᱟᱭ ᱠᱟᱱ ᱛᱮ ᱟᱫᱚ ᱢᱤᱫ ᱞᱮᱠᱟᱱ ᱦᱟᱹᱱᱤ ᱮᱴᱟᱜ ᱦᱚᱲ ᱥᱟᱞᱟᱜ ᱧᱟᱯᱟᱢᱼᱚᱜ ᱟᱯᱱᱟᱨ ᱜᱟᱛᱮ ᱠᱚ ᱠᱩᱲᱤ ᱛᱮᱢ ᱧᱟᱯᱟᱢᱚᱜᱼᱟ ᱫᱟᱬᱟ ᱟᱪᱩᱨ ᱵᱟᱲᱟ ᱞᱮᱱ ᱜᱮ ᱠᱚ ᱟᱵᱚ ᱟᱯᱱᱟᱨ ᱯᱮᱲᱟ ᱚᱲᱟᱜ ᱨᱮᱱ, ᱡᱚᱛᱚ ᱦᱚᱲᱮᱢ ᱧᱟᱯᱟᱢ-ᱟ ᱵᱚᱭᱦᱟ ᱠᱚ ᱢᱤᱥᱨᱟ ᱚᱱᱮ ᱚᱱᱟᱜᱤᱧ ᱵᱟᱲᱟᱭᱟ ᱵᱚᱞᱮ ᱡᱟᱹᱥᱛᱤ ᱠᱟᱭ ᱫᱚ ᱟᱫᱚ ᱞᱟᱹᱭ ᱛᱟᱞᱟᱝ ᱢᱮ ᱟᱢ ᱚᱠᱚᱭ ᱟᱨᱦᱚᱸ ᱡᱩᱫᱤᱢ ᱵᱟᱲᱟᱭ ᱠᱷᱟᱡ ᱪᱮᱫ ᱠᱚ ᱚᱱᱟᱜᱮ ᱵᱟᱹᱧ ᱵᱟᱲᱟᱭ ᱛᱟᱞᱟᱝᱧ ᱤᱧ ᱦᱚᱸ ᱟᱫᱚ ᱢᱟ ᱞᱟᱹᱭ ᱛᱟᱞᱝ ᱢᱮ ᱟᱢᱜᱮ ᱪᱮᱫ ᱠᱚ ᱟᱨᱦᱚᱸ ᱢᱮᱱᱟᱜ ᱟ
ᱟᱪᱪᱷᱟ ᱟᱹᱰᱤ ᱱᱟᱯᱟᱭ ᱠᱩᱠᱞᱤᱢ ᱫᱚᱦᱚ ᱠᱮᱜᱼᱟ ᱟᱨ ᱤᱧ ᱱᱚᱰᱮ ᱢᱤᱫᱼᱵᱟᱨ ᱠᱟᱛᱷᱟ ᱞᱟᱹᱭᱤᱧ ᱢᱮ ᱱᱟᱸᱦᱜ ᱟᱫᱚ ᱤᱧ ᱦᱟᱸᱜ ᱡᱚᱠᱷᱚᱱ ᱱᱚᱣᱟ ᱥᱚᱦᱨᱟᱭ ᱯᱚᱨᱚᱵᱽ ᱵᱟᱨᱮ ᱛᱮᱦᱚᱸ ᱢᱤᱫᱵᱟᱨ ᱠᱟᱛᱷᱟᱧ ᱞᱟᱹᱭ ᱟ ᱡᱮ ᱱᱚᱸᱜᱼᱚᱭ ᱟᱞᱮᱥᱮᱫ ᱦᱚᱸ ᱟᱹᱰᱤ ᱜᱟᱱ ᱜᱮ ᱱᱚᱸᱜᱼᱚᱭ ᱥᱚᱦᱚᱨᱟᱭ ᱯᱚᱨᱚᱵᱽ ᱢᱟᱠᱚ ᱢᱟᱱᱟᱣᱟ ᱟᱹᱰᱤ ᱫᱷᱩᱢᱫᱷᱟᱢ ᱛᱮ ᱥᱮ ᱟᱹᱰᱤ ᱢᱚᱛᱞᱚᱵ ᱠᱩᱥᱤ ᱢᱚᱱᱮᱛᱮ ᱡᱚᱛᱚ ᱦᱚᱲᱜᱮ ᱟᱨ ᱟᱹᱰᱤ ᱨᱟᱹᱥᱠᱟᱹ ᱜᱮ ᱵᱩᱡᱷᱟᱹᱜᱼᱟ ᱥᱚᱦᱚᱨᱟᱭ ᱯᱚᱨᱚᱵᱽ ᱨᱮᱫᱚ ᱚᱱᱮ ᱠᱚ ᱢᱮᱱᱼᱟ ᱟᱫᱚ ᱚᱱᱟ ᱤᱭᱟᱹᱛᱮ ᱱᱚᱸᱜᱼᱚᱭ ᱟᱞᱮᱥᱮᱫ ᱫᱚ ᱱᱚᱸᱜᱼᱚᱭ ᱥᱚᱜᱚᱭ ᱠᱚ ᱥᱮ ᱮᱱᱮᱡ ᱯᱨᱳᱜᱨᱟᱢ ᱠᱚᱦᱚᱸ ᱟᱹᱰᱤ ᱜᱟᱱ ᱜᱮ ᱦᱩᱭ ᱵᱟᱲᱟᱜᱼᱟ ᱫᱤᱱᱟᱹᱢ ᱦᱤᱞᱳᱜ ᱱᱚᱝᱠᱟ ᱚᱠᱟ ᱢᱟᱠᱚ ᱢᱤᱫ ᱧᱤᱫᱟᱹ ᱠᱚ ᱮᱱᱮᱡᱚᱜᱼᱟ ᱟᱨ ᱚᱠᱟ ᱢᱟ ᱟᱹᱰᱤ- ᱟᱨ ᱧᱤᱫᱟᱹ ᱫᱷᱟᱹᱨᱤᱡ ᱠᱚ ᱮᱱᱮᱡᱚᱜᱼᱟ ᱧᱮᱞ ᱠᱟᱜ ᱠᱚᱣᱟᱧ ᱚᱱᱠᱟ ᱞᱮᱠᱟ ᱱᱟᱪᱚᱱᱤᱭᱟᱹ ᱠᱚ ᱢᱮᱱᱟᱜ ᱠᱚᱣᱟ ᱡᱮ ᱡᱚᱠᱷᱚᱱ ᱜᱮ ᱥᱚᱦᱨᱟᱭ ᱯᱚᱨᱚᱵᱽ ᱠᱚ ᱛᱤᱭᱳᱜᱼᱟ ᱛᱚ- ᱠᱟᱹᱴᱤᱡ ᱠᱟᱹᱴᱤᱡ ᱜᱤᱫᱽᱨᱟᱹ ᱠᱚᱦᱚᱸ ᱟᱹᱰᱤ ᱠᱚ ᱨᱟᱹᱥᱠᱟᱹᱜᱼᱟ ᱢᱮᱛᱟᱜ ᱢᱮ ᱩᱱᱠᱩ ᱦᱚᱸ- ᱯᱟᱹᱧᱪᱤ ᱠᱚᱠᱚ ᱠᱤᱨᱤᱧ ᱡᱚᱱᱟᱜ ᱟᱨ ᱱᱮᱛᱟᱨ ᱢᱟ ᱚᱱᱮ ᱠᱚ ᱢᱮᱱᱟ ᱠᱟᱹᱴᱤᱡ ᱠᱟᱹᱴᱤᱡ ᱜᱤᱫᱽᱨᱟᱹ ᱵᱟᱠᱷᱨᱟ ᱛᱮᱦᱚᱸ ᱮᱠᱟᱞ ᱯᱟᱹᱧᱪᱤ ᱠᱚ- ᱠᱚ ᱢᱮᱱᱟᱜ ᱟᱠᱟᱫ ᱵᱮᱱᱟᱣ ᱵᱟᱲᱟᱣ ᱠᱟᱜᱼᱟᱠᱚ ᱵᱚᱞᱮ ᱡᱟᱦᱟᱸ ᱛᱤᱱᱟᱹᱜ ᱠᱟᱹᱴᱤᱡ ᱜᱤᱫᱽᱨᱟᱹ ᱜᱮᱼ ᱡᱚᱠᱷᱚᱱᱮ ᱛᱟᱲᱟᱢᱮ ᱪᱮᱫ ᱠᱮᱫᱟ ᱛᱚ ᱩᱱᱤ ᱞᱟᱹᱜᱤᱫ ᱦᱚᱸ ᱱᱮᱛᱟᱨ ᱢᱟ ᱯᱟᱹᱧᱪᱤ ᱢᱮᱱᱟᱜᱼᱟ ᱩᱱᱤ ᱦᱚᱸ ᱮᱠᱟᱞᱮ ᱨᱟᱹᱥᱠᱟᱹᱜᱼᱟ ᱟᱫᱚ ᱚᱱᱮ ᱚᱱᱠᱟ ᱢᱮᱱᱟᱜ ᱠᱟᱜᱼᱟ ᱱᱮᱛᱟᱨ ᱟᱹᱰᱤ ᱡᱟᱹᱥᱛᱤ ᱜᱮ ᱡᱮ ᱠᱟᱹᱴᱤᱡ ᱠᱟᱹᱴᱤᱡ ᱜᱤᱫᱽᱨᱟᱹ ᱠᱚᱦᱚᱸ ᱮᱠᱟᱞ- ᱱᱚᱣᱟ ᱯᱟᱹᱧᱪᱤ ᱠᱚᱠᱚ ᱵᱟᱸᱫᱮᱭᱫᱟ ᱟᱨ ᱠᱚ ᱨᱟᱹᱥᱠᱟᱹᱜ ᱠᱟᱱᱟ ᱟᱨ ᱥᱚᱦᱚᱨᱟᱭ ᱯᱚᱨᱚᱵ ᱢᱟ ᱚᱱᱮ ᱠᱚ ᱢᱮᱱᱟᱜᱼᱟ ᱨᱟᱹᱥᱠᱟᱹᱣᱟᱱ ᱡᱤᱱᱤᱥ ᱠᱟᱱ ᱜᱮᱭᱟ ᱥᱮ ᱨᱟᱹᱥᱠᱟᱹᱣᱟᱱ ᱯᱚᱨᱚᱵᱽ- ᱠᱟᱱ ᱜᱮᱭᱟ ᱡᱚᱛᱚ ᱦᱚᱲ ᱜᱮ ᱟᱹᱰᱤ ᱠᱚ ᱨᱟᱹᱥᱠᱟᱹᱜᱼᱟ ᱟᱫᱚ ᱱᱮᱛᱟᱨ ᱠᱟᱛᱮᱫ ᱫᱚ ᱮᱱᱦᱚᱧ ᱧᱮᱞᱮᱫ ᱠᱚᱣᱟ ᱡᱟᱹᱥᱛᱤ ᱵᱚᱞᱮ ᱚᱱᱠᱟ- ᱠᱤ ᱟᱹᱰᱤ ᱡᱟᱹᱥᱛᱤ ᱜᱮ ᱱᱚᱜᱼᱚᱭ ᱯᱟᱹᱧᱪᱤ ᱠᱚᱠᱚ ᱵᱟᱸᱫᱮ ᱵᱟᱲᱟᱭᱮᱫᱟ ᱠᱟᱹᱴᱤᱡ ᱠᱟᱹᱴᱤᱡ ᱜᱤᱫᱽᱨᱟᱹ ᱠᱚᱦᱚᱸ ᱟᱨ ᱞᱟᱹᱴᱩ ᱠᱚᱦᱚᱸ ᱟᱫᱚ ᱟᱹᱰᱤ ᱡᱟᱹᱥᱛᱤ ᱱᱚᱜᱚᱭ ᱛᱩᱝᱫᱟᱜ ᱨᱩ ᱠᱚᱦᱚᱸ ᱵᱟᱠᱚ ᱵᱟᱰᱟᱭ ᱠᱟᱱᱟ ᱱᱮᱛᱟᱨ ᱠᱟᱛᱮ ᱜᱤᱫᱽᱨᱟᱹ ᱠᱚ- ᱠᱚ ᱵᱚᱞᱮ ᱟᱹᱰᱤ ᱡᱟᱹᱥᱛᱤ ᱢᱳᱵᱟᱭᱤᱞ ᱨᱮᱠᱚ ᱵᱚᱞᱚᱠᱚᱜ ᱠᱟᱱᱟ ᱟᱨ ᱦᱟᱱᱟ ᱱᱚᱣᱟ ᱠᱚᱠᱚ ᱧᱮᱞ ᱵᱟᱲᱟᱭᱮᱫᱟ ᱛᱩ ᱛᱩᱝᱫᱟᱜ ᱨᱩ ᱠᱚ ᱥᱮ ᱮᱱᱮᱡ ᱠᱚ ᱥᱮ ᱥᱚᱜᱚᱭ ᱠᱚᱦᱚ ᱚᱱᱠᱟ ᱵᱟᱠᱚ ᱫᱟᱬᱟᱱ ᱠᱟᱱᱟ ᱱᱮᱛᱟᱨ ᱠᱟᱛᱮ ᱧᱮᱞᱮᱜ ᱠᱚᱣᱟ ᱜᱤᱫᱽᱨᱟᱹ ᱠᱚ ᱟᱨ ᱠᱷᱟᱱ ᱞᱟᱦᱟᱛᱤᱧ ᱫᱤᱥᱟᱹᱭᱮᱫᱟ ᱮᱠᱟᱞ ᱦᱟᱱᱟ ᱴᱚᱞᱟ ᱱᱚᱣᱟ ᱴᱚᱞᱟ ᱥᱮ ᱦᱟᱱᱟ ᱟᱹᱛᱩ ᱱᱚᱣᱟ ᱟᱹᱛᱩ ᱡᱚᱠᱷᱚᱱ ᱵᱚᱱ ᱵᱩᱡᱷᱟᱹᱣ ᱠᱮᱫᱟ ᱚᱸᱰᱮ ᱠᱚ ᱥᱚᱦᱨᱟᱭᱚᱜ ᱠᱟᱱᱟ- ᱛᱚ ᱪᱟᱞᱟᱜ ᱢᱮ ᱥᱚᱠᱚᱭ ᱞᱟᱹᱜᱤᱫ ᱥᱮ ᱫᱟᱬᱟᱱ ᱞᱟᱹᱜᱤᱫ ᱪᱟᱞᱟᱜ ᱢᱮ ᱟᱨ ᱛᱩᱢᱫᱟᱜᱠᱩ ᱠᱟᱞ ᱠᱚ ᱟᱲᱟᱜ ᱜᱚᱫᱟᱢᱟ ᱟᱨ ᱨᱩ ᱵᱟᱲᱟ ᱜᱚᱫ ᱢᱮ ᱚᱱᱠᱟ ᱟᱹᱰᱤ ᱜᱮ ᱱᱟᱯᱟᱭ ᱵᱩᱡᱷᱟᱹᱜ ᱠᱟᱱ ᱛᱟᱦᱮᱱᱟ ᱟᱫᱚ ᱱᱚᱰᱮ ᱦᱟᱸᱜ ᱜᱚᱢᱠᱮ ᱠᱩᱠᱞᱤᱧ ᱫᱚᱦᱚᱭᱮᱫᱟ ᱥᱮᱧ ᱠᱩᱞᱤ ᱨᱩᱣᱟᱹᱲᱮᱫ ᱢᱮᱭᱟ ᱡᱮ ᱟᱯᱮ ᱫᱚ ᱚᱱᱠᱟ ᱥᱚᱜᱚᱭ ᱠᱚᱫᱚᱯᱮ ᱪᱟᱞᱟᱣ ᱵᱟᱲᱟᱜᱼᱟ ᱥᱮ ᱵᱟᱝ ᱵᱟᱦᱨᱮ ᱥᱮᱫ ᱦᱟᱱᱟ ᱦᱟᱱᱟᱴᱟᱜ ᱴᱚᱞᱟ ᱥᱮ ᱱᱚᱣᱟ ᱴᱚᱞᱟ ᱥᱮ ᱦᱟᱱᱟ ᱟᱛᱳ ᱥᱮ ᱱᱚᱣᱟ ᱟᱹᱛᱩ ᱚᱱᱠᱟ
ᱦᱳᱭ ᱟᱹᱰᱤ ᱢᱚᱡᱮ ᱨᱚᱨ ᱠᱮᱼᱟ ᱜᱚᱢᱠᱮ ᱟᱹᱰᱤ ᱢᱚᱸᱡᱽ ᱱᱚᱣᱟᱢ ᱞᱟᱹᱭ ᱠᱟᱞᱟ ᱠᱮᱜᱼᱟ ᱱᱚᱣᱟ ᱮᱱᱮᱡ ᱠᱚᱨᱮᱡ ᱪᱮᱫ ᱞᱮᱠᱟ ᱵᱚᱱ ᱨᱟᱹᱥᱠᱟᱹᱜᱼᱟ ᱪᱮᱫ ᱞᱮᱠᱟ ᱵᱟᱝ ᱟᱫᱚ ᱞᱟᱹᱭ ᱟ ᱛᱞᱟ ᱞᱟᱹᱭᱩᱞᱤᱱ ᱠᱟᱨᱼᱟ ᱥᱚᱦᱨᱟᱭ ᱨᱮ ᱦᱟᱱᱟ ᱟᱛᱳ ᱥᱮ ᱱᱚᱣᱟ ᱟᱛᱳ ᱥᱮ ᱫᱟᱬᱟᱱ ᱥᱚᱜᱚᱭ ᱪᱟᱞᱟᱜ ᱪᱟᱞᱟᱜ ᱪᱟᱞᱟᱜ ᱪᱟᱞᱟᱜ ᱟᱯᱮ ᱥᱮ ᱵᱟᱯᱮ ᱪᱟᱞᱟᱜᱼᱟ ᱟᱫᱚ ᱚᱱᱟ ᱛᱟᱞᱟᱨᱮᱧ ᱞᱟᱹᱭ ᱛᱟᱞᱟᱝᱟ ᱵᱚᱞᱮ ᱚᱱᱟ- ᱞᱟᱦᱟᱣᱟᱜ ᱥᱚᱨᱦᱟᱭᱤᱧ ᱫᱤᱥᱟᱹᱭᱟ ᱜᱚᱝᱠᱮ ᱵᱚᱞᱮ ᱟᱹᱰᱤ ᱨᱟᱹᱥᱠᱟᱹ ᱟᱹᱭᱠᱟᱹᱜ ᱠᱟᱱ ᱛᱟᱦᱮᱱᱟ ᱵᱚᱞᱮ ᱮᱠᱫᱚᱢ ᱞᱟᱦᱟ ᱛᱮᱭᱟᱜ ᱥᱚᱨᱦᱟᱭ ᱟᱨ ᱱᱮᱛᱟᱨᱟᱜ ᱥᱚᱨᱦᱟᱭᱤᱧ ᱛᱩᱞᱚᱱᱟᱭᱟ ᱵᱚᱞᱮ ᱟᱫᱚ ᱚᱱᱠᱟ ᱫᱚ ᱦᱟᱸᱜ- ᱩᱱᱟᱹᱜ ᱦᱟᱢᱟᱞ ᱫᱚ ᱱᱮᱛᱟᱨᱟ ᱥᱚᱨᱦᱟᱭ ᱫᱚ ᱵᱟᱝ ᱵᱩᱡᱷᱟᱹᱜᱼᱟ ᱞᱟᱦᱟ ᱪᱮᱫ ᱞᱮᱠᱟ- ᱦᱟᱢᱟᱞ ᱜ ᱨᱟᱹᱥᱠᱟᱹ ᱟᱹᱭᱠᱟᱹᱜ ᱠᱟᱱ ᱛᱟᱦᱮᱱᱟ ᱨᱟᱹᱥᱠᱟᱹ ᱟᱨ - ᱨᱟᱹᱥᱠᱟᱹ ᱟᱹᱭᱠᱟᱹᱜ ᱠᱟᱱ ᱛᱟᱦᱮᱸᱜᱼᱟ ᱦᱟᱢᱟᱞ ᱟᱹᱭᱠᱟᱹᱜ ᱠᱟᱱ ᱛᱟᱦᱮᱸᱱᱟ ᱟᱫᱚ ᱱᱮᱛᱟᱨᱟᱜ ᱥᱚᱨᱦᱟᱭᱤᱧ ᱧᱩᱨᱤᱭᱮᱫᱟ ᱵᱚᱞᱮ ᱱᱚᱣᱟ ᱱᱮᱛᱟᱨᱟᱜ ᱥᱚᱨᱦᱟᱭ ᱫᱚ ᱚᱱᱠᱟ ᱫᱚ ᱵᱟᱝ ᱦᱩᱭ ᱫᱟᱲᱮᱭᱟᱜ ᱠᱟᱱᱟ᱾ ᱤᱧ ᱡᱟᱦᱟᱸᱮᱫᱟᱧ ᱫᱤᱥᱟᱹᱭᱟ ᱵᱚᱞᱮ ᱞᱟᱦᱟ ᱨᱮᱫᱚ ᱩᱱᱟᱹᱜ ᱨᱩᱥᱤᱠᱟ ᱦᱚᱲ ᱠᱚ ᱛᱟᱦᱮᱸ ᱠᱟᱱᱟ ᱩᱱᱟᱹᱜ ᱨᱟᱹᱥᱠᱟᱹ ᱦᱚᱲ ᱠᱚ ᱛᱟᱦᱮᱸ ᱠᱟᱱᱟ ᱠᱟᱱᱟ ᱩᱱᱟᱹᱜ ᱢᱚᱡᱮᱫᱮ ᱦᱚᱲ ᱠᱚ ᱛᱟᱦᱮᱸ ᱠᱟᱱᱟ ᱵᱚᱞᱮ ᱱᱚᱰᱮ ᱥᱚᱨᱦᱟᱭ ᱦᱩᱭᱩᱜᱼᱟ ᱟᱨ ᱦᱟᱸᱰᱮ ᱟᱛᱳ ᱨᱮ ᱥᱚᱨᱦᱟᱭ ᱦᱩᱭᱩᱜ ᱠᱷᱟᱱ ᱟᱯᱱᱟ ᱟᱛᱳ ᱨᱮᱭᱟᱜ ᱦᱚᱸ ᱚᱱᱠᱟ ᱵᱟᱭ ᱧᱮᱞᱟ ᱟᱨ ᱦᱟᱸᱰᱮ- ᱦᱟᱸᱰᱮ ᱜᱮ ᱪᱟᱞᱟᱜ ᱦᱟᱱᱟ ᱟᱹᱛᱩ ᱜᱤ ᱪᱟᱞᱟᱣ ᱵᱚᱞᱮ ᱮᱠᱫᱚᱢ ᱵᱚᱞᱮ ᱚᱱᱟ ᱦᱚᱸ ᱞᱟᱦᱟᱛᱮ ᱨᱟᱹᱥᱠᱟᱹ ᱵᱚᱞᱮ ᱩᱱᱟᱹᱜ ᱱᱟᱪᱱᱤᱭᱟᱹ ᱠᱚ ᱠᱚ ᱛᱟᱦᱮᱸ ᱠᱟᱱᱟ ᱵᱚᱞᱮ ᱟᱹᱰᱤ ᱢᱚᱸᱡᱽ ᱢᱚᱸᱡ ᱠᱚ ᱥᱮᱨᱮᱧ ᱵᱟᱲᱟᱭᱮᱫ- ᱛᱟᱦᱮᱱᱟ ᱩᱱᱟᱹᱜ ᱢᱚᱡᱽ ᱠᱚ ᱥᱮᱨᱮᱧᱟ ᱵᱚᱞᱮ ᱵᱟᱝ ᱟᱢ ᱦᱚᱸ ᱵᱚᱞᱮ ᱢᱟᱹᱫᱟᱹᱲᱤᱭᱟᱹ ᱦᱚᱸ ᱥᱮ ᱪᱮᱫ ᱛᱩᱢᱫᱟᱜ ᱨᱩ ᱥᱮ ᱡᱟᱦᱟᱱᱟᱜ ᱮᱢ ᱨᱩᱭᱮ- ᱛᱟᱢ ᱵᱚᱞᱮ ᱢᱟᱹᱫᱟᱹᱲᱤᱭᱟᱹ ᱟᱢ ᱵᱟᱵᱟ ᱫᱚ ᱵᱟᱢ ᱢᱚᱱᱮᱭᱮᱢᱟ ᱟᱨ ᱧᱮᱞᱟᱹᱧ ᱵᱚᱞᱮ ᱪᱮᱫᱟᱜ ᱚᱱᱟ ᱚᱱᱠᱟ ᱵᱟᱝ ᱟᱹᱭᱠᱟᱹᱜᱼᱟ ᱞᱟᱦᱟ ᱛᱮᱫᱚ ᱟᱹᱰᱤ ᱢᱚᱸᱡᱽ- ᱛᱤᱨᱭᱳ ᱠᱚ ᱛᱟᱦᱮᱱᱚᱜ ᱠᱟᱱ ᱛᱟᱦᱮᱱᱟ ᱛᱤᱨᱭᱳ-
ᱟᱨ ᱚᱱᱟ ᱠᱮᱥᱤᱭᱳ ᱵᱟᱱᱟᱢ ᱦᱚᱸ ᱟᱡ ᱟᱡ ᱢᱚᱛᱚ ᱛᱮ ᱚᱱᱟ ᱦᱟᱨᱢᱳᱱᱤ ᱵᱟᱱᱟᱢ ᱠᱚ ᱟᱭᱟᱜ ᱛᱟᱦᱮᱱᱟ ᱟᱡ ᱜᱮ ᱟᱭᱟᱜ- ᱯᱟᱨᱥᱚᱱᱟᱞ ᱛᱟᱦᱮᱸᱱᱚᱜ ᱠᱟᱱ ᱛᱟᱦᱮᱸᱱᱟ ᱟᱨ ᱱᱮᱛᱟᱨ ᱢᱟ ᱚᱱᱟ ᱦᱚᱸ ᱵᱟᱢ ᱧᱟᱢᱟ ᱛᱩᱢᱫᱟᱜ ᱴᱟᱢᱟᱠ ᱦᱚᱸ ᱮᱢᱟ ᱠᱷᱟᱡ ᱮᱢᱟᱜᱫ ᱢᱮᱭᱟ ᱟᱯᱱᱟᱨ ᱫᱚ ᱤᱭᱟᱹ ᱵᱟᱝ ᱛᱟᱦᱮᱱ ᱠᱷᱟᱡ ᱚᱠᱚᱭ ᱨᱩᱨᱭ ᱠᱟᱱᱟᱭ ᱨᱩᱨᱩ ᱠᱟᱱᱟᱭ ᱵᱟᱠᱚ- ᱛᱤᱜᱩ ᱫᱟᱱ ᱛᱟᱨ ᱟᱨ ᱞᱟᱦᱟᱣᱟᱜ ᱚᱱᱟᱛᱮᱧ ᱫᱤᱥᱟᱹᱭᱟ ᱵᱚᱞᱮ ᱟᱞᱮ ᱴᱷᱮᱡ ᱨᱮᱱ ᱦᱚᱲ ᱠᱚᱲᱟ ᱦᱚᱸ ᱵᱚᱞᱮ ᱪᱮᱫᱪ ᱠᱷᱳᱭ ᱫᱟᱞᱟᱱ ᱫᱠᱮ ᱱᱟ ᱥᱚᱦᱨᱟᱭ ᱠᱚᱨᱮ ᱵᱚᱞᱮ ᱧᱮᱞ ᱠᱚᱣᱟᱧ ᱟᱨ ᱱᱮᱛᱟᱨ ᱫᱚᱧ ᱧᱮᱞᱮᱫ ᱠᱚ ᱱᱟ ᱱᱮᱛᱟᱨ ᱫᱚ ᱵᱚᱞᱮ ᱵᱟᱠᱚ ᱪᱟᱞᱟᱜ ᱠᱟᱱᱟ ᱥᱚᱜᱚᱭ ᱦᱚᱸ ᱮᱴᱟᱜ ᱟᱛᱳ ᱫᱚ, ᱟᱨ ᱟᱯᱱᱟ ᱟᱛᱳ ᱨᱮᱦᱚᱸ ᱡᱟ ᱠᱚ ᱨᱩ ᱵᱟᱲᱟ ᱠᱮᱫᱟ ᱢᱤᱫ ᱜᱷᱟᱹᱲᱤ ᱠᱚ ᱨᱩ ᱵᱟᱲᱟ ᱠᱮᱫᱟ ᱟᱨ ᱵᱟ ᱠᱷᱟᱡ ᱫᱚ ᱵᱟᱠᱚ ᱨᱩᱭᱟ ᱵᱟᱠᱚ ᱮᱱᱮᱡᱼᱟ ᱡᱟᱹᱥᱛᱤ ᱦᱚᱸ ᱟ ᱚᱱᱮ ᱚᱱᱠᱟ ᱚᱱᱮ ᱚᱱᱠᱟ ᱵᱚᱞᱮ ᱟᱞᱮ ᱥᱮᱫ ᱫᱚ ᱟᱫᱚ ᱟᱯᱮ ᱥᱮᱫ ᱜᱮ ᱞᱟᱹᱭ ᱢᱮ ᱪᱮᱫ ᱞᱮᱠᱟ ᱠᱟᱱᱟ ᱪᱮᱫ ᱞᱮᱠᱟ ᱵᱟᱝ
ᱟᱪᱪᱷᱟ ᱟᱹᱰᱤ ᱱᱟᱯᱟᱭ ᱠᱟᱛᱷᱟᱢ ᱞᱟᱹᱭ ᱠᱮᱫᱮᱜᱼᱟ ᱟᱨ ᱤᱧᱦᱚᱸ ᱱᱚᱰᱮ ᱢᱤᱫᱵᱟᱨ ᱠᱟᱛᱷᱟ ᱞᱟᱹᱭᱟᱹᱧ ᱢᱮᱱᱟ ᱡᱚ ᱟᱞᱮᱥᱮᱫ ᱡᱚᱠᱷᱚᱱᱮᱢ ᱧᱮᱞᱟ ᱛᱚ ᱟᱞᱮᱥᱮᱫ ᱦᱚᱸ ᱟᱹᱰᱤ ᱜᱟᱱ ᱜᱮ ᱱᱚᱼᱜᱚᱭ ᱥᱚᱦᱚᱨᱟᱭ ᱯᱚᱨᱚᱵᱽ ᱦᱚᱸ ᱦᱩᱭᱩᱜ ᱠᱟᱱ ᱟᱨ ᱚᱱᱮᱠᱚ ᱢᱮᱱᱟ ᱱᱮᱛᱟᱨ ᱢᱟ ᱦᱟᱱᱛᱮ ᱱᱟᱛᱮ ᱠᱚ ᱫᱟᱬᱟ ᱵᱟᱲᱟᱭ ᱜᱮ ᱜᱤᱫᱽᱨᱟᱹ ᱠᱚ ᱟᱫᱚ ᱱᱮᱛᱟᱨ ᱫᱚ ᱚᱱᱮ ᱠᱚ ᱢᱮᱱᱟ ᱛᱟᱲᱟᱢ ᱥᱤᱥᱴᱮᱢ ᱵᱟᱹᱱᱩᱜᱼᱟ ᱛᱚ ᱜᱟᱹᱰᱤ ᱛᱮᱜᱮ ᱪᱟᱞᱟᱜ ᱢᱮ᱾ ᱚᱱᱟ ᱥᱚᱜᱚᱭ ᱦᱚᱸᱠᱚ ᱪᱟᱞᱟᱜ ᱠᱷᱟᱡ ᱧᱮᱞᱮᱫ ᱠᱚᱼᱟ ᱱᱮᱛᱟᱨ ᱠᱟᱛᱮᱜ ᱜᱟᱹᱰᱤ ᱛᱮᱠᱚ ᱪᱟᱞᱟᱜᱼᱟ ᱦᱟᱸᱱᱟ ᱟᱹᱛᱩ ᱱᱚᱣᱟ ᱟᱹᱛᱩ ᱛᱚ ᱚᱱᱠᱟ ᱵᱚᱞᱮ ᱵᱟᱠᱚ ᱥᱤᱫᱟᱹᱭᱮᱫᱟ ᱟᱨᱠᱷᱟᱱ ᱞᱟᱦᱟᱛᱤᱧ ᱫᱤᱥᱟᱹᱭᱮᱫᱟ ᱟᱞᱮ ᱦᱚᱸᱞᱮ ᱪᱟᱞᱟᱜ ᱠᱟᱱ ᱛᱟᱸᱦᱮᱱᱟ ᱥᱚᱜᱚᱭ ᱡᱮ ᱡᱚᱠᱷᱚᱱ ᱟᱢ ᱥᱚᱜᱚᱭ ᱮᱢ ᱪᱟᱞᱟᱜ ᱵᱟᱹᱭᱦᱟᱹᱲ ᱛᱮᱜᱮ ᱥᱤᱫᱷᱟᱹᱭ ᱢᱮ ᱟᱨ ᱞᱟᱭᱤᱴ ᱤᱫᱤ ᱢᱮ ᱟᱨ ᱡᱚᱛᱚ ᱦᱚᱲ ᱵᱩᱡᱷᱟᱹᱣ ᱢᱩᱡᱷᱟ ᱩᱱᱠᱩ ᱫᱚ ᱥᱚᱜᱟᱹᱭ ᱠᱚᱲᱟ ᱠᱟᱱᱟ ᱠᱚ ᱢᱮᱱᱛᱮ ᱟᱹᱰᱤᱜᱟᱱ ᱢᱤᱫᱴᱮᱱ ᱦᱚᱲ ᱫᱚ ᱵᱟᱝ ᱚᱱᱟ ᱫᱚ ᱟᱹᱰᱤᱜᱟᱱ ᱯᱮᱭᱟ ᱯᱩᱱᱭᱟ ᱯᱟᱸᱪ ᱪᱷᱚᱴᱤ ᱵᱚᱞᱮ ᱠᱟᱹᱞᱩ ᱢᱚᱬᱮ ᱢᱤᱫ ᱴᱟᱝ ᱦᱚᱲᱞᱮᱢ ᱪᱟᱞᱟᱜ ᱠᱟᱱ ᱛᱟᱦᱮᱱᱟ ᱡᱟᱹᱥᱛᱤ ᱜᱮ, ᱟᱫᱚ ᱦᱟᱱᱟ ᱴᱚᱞᱟ ᱱᱚᱣᱟ ᱴᱚᱞᱟ ᱟᱫᱚ ᱤᱧᱦᱚ ᱟᱹᱰᱤ ᱡᱟᱹᱥᱛᱤᱧ ᱫᱟᱬᱟᱱ ᱠᱟᱱ ᱛᱟᱦᱮᱱᱟ ᱥᱚᱜᱚᱭ ᱠᱚᱦᱚ ᱟᱨ ᱟᱹᱰᱤ ᱡᱟᱹᱥᱛᱤᱧ ᱫᱟᱲᱟᱣ ᱠᱟᱜᱼᱟ᱾ ᱚᱱᱟ ᱤᱭᱟᱹᱛᱮ ᱱᱚᱜᱼᱚᱭ ᱛᱩᱢᱫᱟᱜ ᱨᱩ ᱠᱚᱸ ᱪᱮᱫ ᱵᱟᱲᱟ ᱦᱩᱭ ᱠᱟᱱ ᱵᱚᱞᱮ ᱡᱟᱦᱟᱸ ᱨᱮᱜᱮ ᱚᱱᱟ ᱟᱠᱷᱲᱟ ᱨᱮ ᱡᱚᱠᱷᱚᱱ ᱠᱚ ᱟᱲᱟᱜ ᱤᱧᱟᱹ ᱥᱮ ᱥᱚᱢᱚᱭ ᱤᱧ ᱧᱟᱢᱟ ᱛᱚ ᱨᱩ ᱨᱮᱭᱟᱜ ᱛᱚ ᱮᱠᱟᱞᱜᱤᱧ ᱞᱟᱦᱟ ᱵᱟᱲᱟ ᱜᱚᱫᱚᱜ ᱜᱮᱭᱟ᱾ ᱟᱨ ᱢᱤᱫᱴᱮᱡ ᱠᱟᱹᱦᱱᱤ ᱞᱮᱠᱟ ᱥᱮ ᱢᱤᱫᱴᱮᱡ ᱠᱟᱛᱷᱟ ᱞᱮᱠᱟᱧ ᱫᱤᱥᱟᱹᱭᱟ ᱡᱮ
ᱴᱤᱠ ᱦᱮᱸ ᱵᱟᱝ ᱟᱸᱡᱚᱢᱚᱜ ᱠᱟᱱ ᱛᱟᱦᱮᱱᱟ ᱟᱫᱚ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ ᱾
ᱟᱪᱪᱷᱟ ᱟᱫᱚ ᱢᱤᱫ ᱫᱚᱢ ᱠᱟᱛᱷᱟ ᱞᱮᱠᱷᱟᱧ ᱫᱤᱥᱟᱹᱭ ᱫᱟ ᱡᱮ ᱤᱧ ᱪᱟᱞᱟᱣ ᱞᱮᱱᱟ ᱢᱤᱫᱴᱮᱡ ᱥᱚᱦᱚᱨᱟᱭ ᱜᱮ ᱥᱚᱦᱨᱟᱭ ᱦᱩᱭᱩᱜ ᱠᱟᱱ ᱛᱟᱦᱮᱱᱟ ᱟᱫᱚ ᱚᱸᱰᱮᱧ ᱪᱟᱞᱟᱣ ᱞᱮᱱᱟ ᱾ ᱛᱚ ᱚᱸᱰᱮ ᱫᱚ ᱪᱮᱫ ᱞᱮᱠᱟᱱ ᱤᱧ ᱪᱟᱞᱟᱣ ᱮᱱᱟ ᱡᱚᱠᱷᱚᱱ ᱛᱚ ᱚᱸᱰᱮ ᱫᱚ ᱚᱱᱠᱟ ᱨᱩᱨᱩ ᱦᱚᱲᱜᱮ ᱵᱟᱹᱱᱩᱜ ᱠᱚᱣᱟ ᱟᱨ ᱵᱟᱹᱱᱩᱜ ᱠᱚᱣᱟ ᱮᱛᱚ ᱚᱸᱰᱮ ᱫᱚ ᱾ ᱟᱨ ᱵᱟᱨ ᱦᱚᱲ ᱞᱤᱧ ᱪᱟᱞᱟᱣ ᱠᱟᱱ ᱛᱟᱦᱮᱱᱟ ᱩᱱᱤ ᱦᱚᱸ ᱮᱠᱟᱞ ᱫᱚ ᱢᱚᱸᱡᱽ ᱛᱮᱫᱚ ᱵᱟᱭ ᱵᱟᱲᱟᱭᱟ ᱟᱨ ᱤᱧ ᱦᱚᱸ ᱩᱱᱟᱹᱜ ᱱᱟᱯᱟᱭ ᱛᱮᱫᱚ ᱵᱟᱹᱧ ᱵᱟᱲᱟᱭ ᱠᱟᱱ ᱛᱟᱦᱮᱱᱟ ᱩᱱ ᱥᱚᱢᱚᱭ ᱫᱚ ᱾ ᱟᱫᱚ ᱮᱠᱟᱞ ᱠᱚ ᱜᱚᱜ ᱜᱚᱫ ᱞᱤᱧᱟ ᱵᱚᱞᱮᱱ ᱢᱟ ᱨᱩᱭ ᱵᱮᱱ ᱩᱱᱤ ᱫᱚ ᱡᱟᱶᱟᱭ ᱠᱚᱲᱟ ᱠᱟᱱᱟ ᱚᱰᱮᱱᱤᱡ ᱦᱟᱸᱜ ᱟᱫᱚ ᱩᱱ ᱥᱚᱸᱜᱮ ᱫᱚᱧ ᱪᱟᱞᱟᱣ ᱞᱮᱱᱟ᱾ ᱩᱱᱤᱭᱟᱜ ᱱᱟᱹᱭᱦᱟᱹᱨ ᱞᱤᱧ ᱪᱟᱞᱟᱣ ᱞᱮᱱᱟ ᱾ ᱟᱫᱚ ᱮᱠᱟᱞ ᱠᱚ ᱜᱚᱜ ᱵᱟᱲᱟ ᱜᱚᱫ ᱠᱟᱜ ᱞᱤᱧ ᱢᱟ ᱨᱩᱭ ᱵᱮᱱ ᱡᱟᱶᱟᱭ ᱚᱱᱠᱟ ᱩᱱᱤ ᱠᱚ ᱢᱮᱛᱟᱭ ᱠᱟᱱᱟ ᱵᱚᱞᱮ ᱟᱨ ᱤᱧᱚᱸ ᱥᱟᱶ ᱥᱟᱶᱛᱮ ᱾ ᱟᱨ ᱴᱟᱢᱟᱠ ᱨᱩ ᱵᱟᱞᱟ ᱫᱚ ᱢᱤᱫᱴᱮᱡ ᱮ ᱛᱟᱦᱮᱸ ᱠᱟᱱ ᱜᱮᱭᱟ ᱦᱟᱸᱜ ᱾ ᱟᱫᱚ ᱮᱠᱠᱟᱞᱤᱧ ᱪᱮᱫ ᱮᱢ ᱢᱮᱱᱟ ᱥᱟᱟᱣ ᱴᱷᱤᱠ ᱠᱟ ᱠᱟᱛᱮᱫ ᱫᱚ ᱚᱠᱟᱥᱮᱫ ᱫᱟᱹᱲ ᱦᱚᱸ ᱵᱟᱝ ᱦᱩᱭᱩᱜ ᱠᱟᱱᱟ ᱾ ᱟᱨ ᱪᱮᱫ ᱞᱮᱠᱟᱢ ᱫᱟᱹᱲᱟ? ᱟᱨ ᱮᱱᱮᱡ ᱠᱩᱲᱤ ᱦᱚᱸ ᱮᱠᱟᱞ ᱟᱹᱰᱤ ᱱᱟᱯ ᱱᱟᱯᱟᱭ ᱱᱟᱯᱟᱭ ᱠᱚ ᱛᱟᱦᱮᱸ ᱠᱟᱱᱛᱮ ᱵᱚᱞᱮ ᱛᱷᱚᱲᱟ ᱜᱟᱱ ᱥᱟᱦᱚᱥ ᱧᱚᱜ ᱵᱩᱡᱷᱟᱹᱣ ᱮᱱᱟ ᱮᱱᱮ ᱨᱩ ᱵᱟᱲᱟ ᱨᱮ ᱾ ᱟᱨ ᱩᱱᱠᱩ ᱦᱚᱸ ᱮᱠᱟᱞ ᱩᱱᱟᱹᱜ ᱫᱚ ᱵᱟᱠᱚ ᱵᱟᱰᱟᱭᱟ ᱵᱟᱝ ᱫᱚ ᱮᱠᱟᱞ ᱩᱱᱠᱩ ᱦᱚᱸᱠᱚ ᱡᱟᱦᱟᱸ ᱞᱮᱠᱟᱞᱤᱧ ᱨᱩ ᱳ ᱮᱠᱟᱞ ᱠᱚ ᱦᱤᱞᱟᱹᱜ ᱠᱟᱱ ᱜᱮᱭᱟ ᱩᱱᱠᱩ ᱦᱚᱸ, ᱚᱱᱠᱟ ᱫᱚ ᱵᱟᱝ ᱠᱟᱱᱟ ᱵᱚᱞᱮ ᱨᱩ ᱠᱟᱱᱟᱞᱤᱧ ᱟᱨ ᱵᱟᱠᱚ ᱦᱤᱞᱟᱹᱜ ᱠᱟᱱᱟ ᱥᱮ ᱵᱟᱠᱚ ᱡᱩᱛᱩᱜ ᱠᱟᱱᱟ ᱡᱩᱛᱩᱜ ᱠᱟᱱ ᱜᱮᱭᱟ ᱡᱚᱛᱚ ᱢᱚᱡᱽ ᱜᱮᱠᱚ ᱮᱱᱮᱡ ᱠᱟᱱᱟ ᱾ ᱟᱫᱚ ᱱᱚᱜᱼᱚᱭ ᱾ ᱟᱹᱰᱤᱜᱟᱱ ᱱᱚᱜᱼᱚᱭ ᱩᱱ ᱥᱚᱢᱚᱭ ᱢᱟᱹᱫᱟᱹᱲᱤᱭᱟᱹ ᱦᱩᱭᱱᱟ ᱥᱮᱛᱟᱜ ᱫᱷᱵᱤᱡ ᱥᱮ ᱢᱮᱛᱟᱜ ᱢᱮ ᱱᱚᱜᱼᱚᱭ ᱛᱤᱱ ᱪᱟᱨ ᱵᱟᱡᱮ ᱫᱷᱵᱤᱡ ᱮᱠᱟᱞ ᱞᱤᱧ ᱨᱩ ᱠᱮᱜᱼᱟ ᱾ ᱩᱱ ᱥᱚᱢᱚᱭ ᱨᱮᱜᱮ ᱱᱚᱜᱼᱚᱭ ᱛᱤ ᱠᱚ ᱟᱥᱩ ᱩᱛᱟᱹᱨ ᱠᱮᱫ ᱞᱤᱧᱟᱹ ᱵᱟᱱᱟ ᱦᱚᱲ ᱜᱮ ᱾ ᱤᱧ ᱜᱮ ᱡᱟᱹᱥᱛᱤ ᱵᱟᱝ ᱫᱚ ᱟᱹᱥᱩᱞᱤᱫᱤᱧᱟ ᱮᱠᱟᱞᱛᱮ ᱛᱟᱭᱚᱢᱛᱮ ᱤᱱᱟᱹ ᱪᱮᱫ ᱨᱮᱜᱮ ᱱᱚᱜ-ᱚᱭ ᱛᱮ ᱪᱤᱛᱛᱟᱹᱨ ᱦᱩᱭ ᱮᱱᱟ ᱟ ᱡᱟᱦᱟᱸ ᱞᱮᱠᱟ ᱡᱚᱠᱷᱚᱱᱮᱢ ᱨᱩ ᱯᱟᱨᱚᱢᱟ ᱚᱱᱟ ᱢᱟᱱᱮ ᱵᱟᱲᱟᱭ ᱨᱮ ᱦᱚᱸ ᱛᱷᱚᱲᱟ ᱛᱷᱚᱲᱟ ᱡᱚᱠᱷᱚᱱᱮᱢ ᱵᱟᱲᱟᱭᱟ ᱟᱨ ᱩᱱᱤ ᱟᱢᱨᱮᱱ ᱜᱟᱛᱮ ᱦᱚᱸ ᱛᱷᱚᱲᱟ ᱛᱷᱚᱲᱟᱭ ᱵᱟᱲᱟᱭᱟ ᱛᱚ ᱵᱟᱱᱟᱱ ᱦᱚᱲ ᱥᱮᱫ ᱠᱷᱚᱱ ᱡᱚᱠᱷᱚᱱᱮᱢ ᱨᱩ ᱤᱫᱤᱭᱟᱢ ᱨᱩ ᱤᱫᱤᱭᱟᱢ ᱛᱚ ᱪᱤᱫ ᱩᱛᱟᱹᱨᱟᱢ ᱾ᱛᱚ ᱟᱫᱚ ᱱᱚᱰᱮ ᱦᱟᱸᱜ ᱜᱚᱢᱠᱮ ᱟᱢ ᱪᱮᱛᱟᱱ ᱨᱮ ᱢᱤᱫᱴᱮᱱ ᱜᱟᱱ ᱠᱩᱠᱞᱤᱧ ᱫᱚᱦᱚᱭᱮᱫᱟ ᱾ ᱡᱮ ᱟᱢᱟᱜ ᱚᱱᱠᱟᱱᱟᱜ ᱥᱚᱢᱚᱭ ᱦᱩᱭ ᱠᱟᱱᱟ ᱡᱮ ᱟᱢ ᱚᱱᱠᱟ ᱨᱩᱨᱩ ᱮᱠᱟᱞ ᱵᱟᱢ ᱵᱟᱲᱟᱭᱟ ᱟᱨ ᱚᱱᱠᱟ ᱠᱚ ᱜᱚ ᱟᱫ ᱢᱮᱭᱟ? ᱥᱮ ᱯᱟᱥᱮᱡ ᱱᱮᱛᱟᱨ ᱫᱚ ᱵᱟᱲᱟᱭ ᱜᱮᱭᱟ ᱞᱟᱦᱟᱛᱮ ᱡᱚᱠᱷᱚᱱ ᱵᱟᱢ ᱵᱟᱲᱟᱭ ᱠᱟᱱ ᱛᱟᱦᱮᱱᱟ ᱟᱨ ᱚᱱᱠᱟ ᱠᱚ ᱢᱮᱛᱟᱢ ᱠᱟᱱᱟ ᱢᱟ ᱨᱩᱭ ᱢᱮ ᱚᱱᱠᱟ ᱾ ᱟᱨ ᱚᱱᱟ ᱠᱚ ᱡᱚᱠᱷᱚᱱᱢ ᱫᱤᱥᱟᱹᱭᱮᱫ ᱠᱟᱱ ᱠᱷᱟᱱ ᱥᱮᱢ ᱩᱭᱦᱟᱹᱨᱮᱫ ᱠᱟᱱ ᱠᱷᱟᱡ ᱢᱟ ᱟᱢ ᱱᱚᱰᱮ ᱢᱤᱫ ᱵᱟᱨ ᱠᱟᱛᱷᱟ ᱱᱚᱣᱟ ᱵᱟᱨᱮᱛᱮ ᱞᱟᱹᱭ ᱛᱟᱞᱟᱝ ᱢᱮ ᱾
ᱟᱹᱰᱤ ᱢᱚᱸᱡᱽ ᱱᱚᱣᱟ ᱠᱟᱛᱷᱟᱢ ᱞᱟᱹᱭ ᱠᱮᱫᱼᱟ ᱾ ᱟᱨ ᱤᱭᱟᱹ ᱱᱚᱣᱟ ᱚᱠᱟᱴᱟᱜ ᱠᱚᱥᱴᱮᱱ ᱮᱢ ᱠᱩᱞᱤ ᱠᱤᱫᱤᱧ ᱠᱩᱠᱞᱤᱢ ᱠᱩᱞᱤ ᱠᱤᱫᱤᱧᱟ ᱟᱫᱚ ᱚᱱᱟᱨᱮ ᱢᱤᱫ ᱠᱟᱛᱷᱟᱧ ᱨᱚᱲ ᱛᱟᱞᱟᱝᱟ ᱢᱤᱫ ᱵᱟᱨ ᱠᱟᱛᱷᱟ ᱜᱚᱝᱠᱮ ᱱᱚᱣᱟ ᱫᱚ ᱧᱮᱞ ᱢᱮ ᱤᱧ ᱫᱚ ᱵᱚᱞᱮ ᱱᱚᱣᱟ ᱟᱥᱛᱟᱨ ᱫᱚ ᱟᱹᱣᱨᱤᱧ ᱯᱟᱲᱟᱣ ᱞᱮᱜᱟᱜ-ᱟ ᱵᱚᱞᱮ ᱾ ᱱᱚᱣᱟ ᱫᱚ ᱥᱮ ᱟᱸᱰᱮ ᱠᱚ ᱡᱩᱢᱟᱹ ᱥᱮ ᱱᱚᱝᱠᱟ ᱚᱱᱟ ᱫᱚ ᱵᱟᱠᱩ ᱵᱟᱹᱧ ᱯᱟᱲᱟᱣ ᱵᱟᱲᱟᱣ ᱠᱟᱱᱟ ᱱᱚᱣᱟ ᱚᱵᱟᱥᱛᱟ ᱨᱮ ᱫᱚ ᱾ ᱵᱚᱞᱮ ᱤᱧ ᱵᱩᱡᱷᱟᱹᱣ ᱜᱮᱭᱟ ᱜᱚᱝᱠᱮ ᱤᱭᱟᱹ ᱵᱚᱞᱮ ᱤᱧ ᱫᱚᱧ ᱵᱟᱲᱟᱭ ᱜᱤᱭᱟ. ᱧ ᱵᱚᱞᱮ ᱤᱝᱠᱟ ᱯᱩᱨᱟᱹ ᱫᱚ ᱵᱟᱹᱧ ᱵᱟᱲᱟᱭᱟ ᱚᱱᱮ ᱦᱚᱲ ᱛᱟ ᱢᱨᱮ ᱮᱲᱮ ᱮᱲᱮᱧ ᱵᱟᱲᱟᱭᱟ ᱦᱚᱲ ᱥᱚᱸᱜᱮᱛᱮ ᱟᱫᱚ ᱤᱧ ᱢᱚᱛᱚ ᱫᱚ ᱵᱟᱹᱧ ᱵᱟᱲᱟᱭᱟ ᱟᱫᱚ ᱤᱧ ᱵᱟᱲᱤ ᱤᱧ ᱜᱚᱝᱠᱮ ᱵᱚᱞᱮ ᱚᱠᱟ ᱚᱠᱟ ᱥᱚᱢᱚᱭ ᱢᱟᱹᱫᱟᱹᱲᱤᱭᱟᱹ ᱠᱚᱠᱚ ᱧᱟᱢᱚᱜ-ᱟ ᱟᱫᱚ ᱤᱧ ᱚᱱᱟ ᱠᱚᱨᱮᱧ ᱪᱟᱞᱟᱣ ᱯᱷᱟᱥᱟᱣ ᱠᱚᱜ-ᱟ ᱤᱧᱦᱸᱚ ᱵᱟᱹᱧ ᱵᱟᱲᱟᱭ ᱛᱮᱧ ᱵᱩᱡᱷᱟᱹᱣᱟ ᱚᱸᱰᱮ ᱠᱚ ᱨᱩ ᱦᱟᱡᱩ-ᱟ ᱟᱫᱚ ᱤᱧᱫᱚᱧ ᱩᱠᱩ ᱵᱟᱲᱟᱭ ᱤᱧ ᱦᱚᱸ ᱵᱟᱹᱧ ᱪᱟᱞᱟᱜ-ᱟ ᱡᱤᱱᱟᱹᱣ ᱢᱟᱱ ᱛᱮᱦᱮᱱᱟ ᱚᱠᱟ ᱟᱨ ᱟᱢ ᱦᱚᱲᱮᱭᱟ ᱟᱫᱚ ᱚᱱᱟ ᱛᱟᱜᱤ ᱚᱠᱟᱱ ᱡᱟᱭᱜᱟ ᱨᱮᱫᱚ ᱵᱟᱹᱧ ᱥᱮᱱ ᱧᱟᱢᱚᱜ-ᱟ ᱵᱟᱹᱧ ᱪᱟᱞᱟ-ᱟ ᱚᱱᱮ ᱚᱱᱟ ᱠᱟᱱᱟ ᱚᱱᱠᱟ ᱜᱮ ᱤᱧᱟᱹᱜ ᱥᱚᱸᱜᱮ ᱜᱷᱚᱴᱱᱟ ᱜᱷᱴᱟᱣ ᱟᱠᱟᱱᱟ ᱵᱚᱞᱮ ᱵᱟᱹᱧ ᱪᱟᱜ-ᱟ ᱚᱸᱰᱮ ᱜᱤ ᱞᱟᱡᱟᱣ ᱯᱟᱲᱟ ᱢᱟ ᱵᱟᱲᱟᱭᱟ ᱟᱫᱚ ᱚᱱᱮ ᱚᱝᱠᱟ ᱠᱚ ᱟᱵᱤᱱ ᱟᱪᱪᱷᱟ ᱜᱚᱝᱠᱮ ᱛᱮ ᱥᱚᱨᱦᱟᱭ ᱫᱚ ᱟᱪᱪᱷᱟ ᱤᱧ ᱢᱟᱧ ᱵᱟᱲᱟᱭᱟ ᱵᱚᱞᱮ ᱚᱝᱠᱟ ᱯᱟᱸᱪ ᱢᱮ ᱢᱟᱦᱟᱭ ᱦᱩᱭᱩᱜ-ᱟ ᱾ ᱜᱚᱝᱠᱮ ᱤᱧ ᱵᱚᱞᱮᱧ ᱞᱮᱠᱷᱟᱣᱤᱧ ᱵᱚᱞᱮ ᱩᱱᱟᱹᱜ ᱢᱟ ᱮᱛᱮᱫ ᱵᱟᱲᱟᱭ ᱵᱟᱹᱱᱩᱜ ᱛᱤᱧᱟ ᱤᱧᱟᱹᱜ ᱢᱟ ᱾ ᱟᱫᱚ ᱵᱚᱞᱮ ᱞᱮᱠᱷᱟᱭᱤᱧ ᱵᱚᱞᱮ ᱮᱠᱫᱚᱢ ᱵᱚᱞᱮ ᱱᱚᱝᱠᱟ ᱟᱨᱦᱚᱸ ᱥᱮᱸᱫᱽᱨᱟᱭ ᱚᱱᱟ ᱠᱟᱹᱴᱤᱡ ᱞᱟᱹᱭ ᱛᱟᱞᱟᱝᱟ ᱛᱷᱚᱲᱟ ᱜᱟᱱ
ᱟᱪᱪᱷᱟ ᱟᱹᱰᱤ ᱱᱟᱯᱟᱭ ᱠᱩᱠᱞᱤᱢ ᱫᱚᱦᱚ ᱠᱮᱜ-ᱟ ᱟᱨ ᱤᱧᱦ ᱱᱚᱸᱰᱮ ᱦᱟᱸᱜ ᱵᱟᱨ ᱠᱟᱛᱷᱟ ᱞᱟᱹᱭᱤᱧ ᱢᱮᱱᱟ ᱛᱚ ᱤᱧᱦᱟᱸᱜ ᱡᱚᱠᱷᱚᱱᱤᱧ ᱞᱟᱹᱭᱟ ᱛᱚ ᱮᱦᱚᱵ ᱫᱤᱱ ᱨᱮᱫᱚ ᱦᱟᱸᱜ ᱚᱠᱟᱴᱟᱜ ᱥᱚᱦᱚᱨᱟᱭ ᱯᱚᱨᱚᱵᱽ ᱞᱮᱠᱟᱛᱮᱢ ᱧᱮᱞᱟ ᱛᱚ ᱮᱦᱚᱵᱚᱜ ᱨᱮᱫᱚ ᱦᱟᱸᱜ ᱢᱮᱱᱟᱜ ᱢᱤᱫᱴᱮᱱ ᱚᱱᱟ ᱩᱢ ᱨᱟᱠᱟᱵ ᱚᱠᱟᱫᱚ ᱠᱚ ᱢᱮᱛᱟᱜ ᱠᱟᱱᱟ ᱩᱢ ᱟᱠᱚ ᱥᱮ ᱢᱮᱛᱟᱜ ᱢᱮ ᱜᱟᱹᱭ ᱠᱚ ᱡᱟᱜᱟᱣ ᱠᱚᱣᱟ ᱩᱱ ᱦᱤᱞᱳᱜ ᱫᱚ ᱟᱨ ᱟᱹᱰᱤ ᱱᱟᱯᱟᱭ ᱦᱳᱜ ᱜᱤ ᱚᱱᱟᱦᱚᱸ ᱦᱩᱭᱩᱜ-ᱟ ᱚᱱᱟ ᱩᱢ ᱨᱟᱠᱟᱵ ᱦᱚᱸ ᱟᱨ ᱚᱱᱟ ᱫᱚ ᱢᱮᱛᱟᱜ ᱢᱮ ᱮᱦᱚᱵ ᱫᱤᱱ ᱨᱮᱜᱮ ᱦᱟᱸᱜ ᱚᱱᱟ ᱫᱚ ᱥᱚᱦᱚᱨᱟᱭ ᱨᱮᱭᱟᱜ ᱮᱦᱚᱵ ᱫᱤᱱ ᱠᱟᱱᱟ ᱟᱨ ᱤᱱᱟᱹᱜ ᱵᱟᱫᱽ ᱫᱚᱦᱟᱸᱜ ᱦᱩᱭᱩᱜ ᱠᱟᱱᱟ ᱚᱱᱟ ᱤᱭᱟᱹ ᱜᱮ ᱪᱮᱫ ᱠᱚ ᱢᱮᱛᱟᱜ-ᱟ ᱩᱢ ᱨᱟᱠᱟᱵ ᱵᱟᱫ ᱫᱚᱦᱟᱸᱜ ᱦᱤᱡᱩᱜ ᱠᱟᱱᱟ ᱱᱚᱣᱟ ᱫᱟᱠᱟ ᱜᱮ ᱦᱟᱸᱜ ᱟᱨ ᱫᱟᱠᱟᱭᱟᱠᱚ ᱩᱱ ᱦᱤᱞᱳᱜ ᱫᱚ ᱟᱫᱚ ᱫᱟᱠᱟ ᱫᱤᱱ ᱫᱚ ᱦᱟᱸᱜ ᱫᱚᱥᱟᱨ ᱦᱤᱞᱳᱜ ᱠᱟᱱᱟ ᱟᱨ ᱤᱱᱟᱹ ᱵᱟᱫᱽ ᱫᱚ ᱦᱟᱸᱜ ᱢᱮᱛᱟᱜ ᱢᱮ ᱥᱤᱫᱷᱟᱹ ᱠᱷᱩᱱᱴᱟᱹᱣ ᱜᱮ ᱦᱤᱡᱩᱜ ᱠᱟᱱᱟ ᱯᱮᱭᱟᱣᱟᱜ ᱫᱤᱱ ᱨᱮᱫᱚ ᱟᱫᱚ ᱱᱚᱜ-ᱚᱭ ᱯᱮᱭᱟᱣᱟᱜ ᱫᱤᱱ ᱨᱮᱫᱚ ᱦᱟᱸᱜ ᱠᱷᱩᱱᱴᱟᱹᱣ ᱜᱮ ᱦᱤᱡᱩᱜ ᱠᱟᱱᱟ ᱟᱨ ᱠᱷᱩᱱᱴᱟᱹᱣ ᱦᱤᱞᱳᱜ ᱜᱮ ᱚᱱᱮ ᱠᱚ ᱢᱮᱱᱟ ᱯᱮᱲᱟ ᱫᱤᱫᱤ ᱛᱮᱧᱟᱝ ᱛᱟᱠᱚ ᱥᱮ ᱡᱚᱛᱚ ᱦᱚᱲ ᱜᱮᱠᱚ ᱦᱤᱡᱩᱜ-ᱟ ᱡᱟᱹᱥᱛᱤ ᱫᱚ ᱟᱨ ᱤᱱᱟᱹ ᱵᱟᱫ ᱠᱟᱛᱮᱫ ᱫᱚ ᱦᱟᱸᱜ ᱥᱤᱫᱷᱟᱹ ᱦᱤᱡᱩᱜ ᱠᱟᱱᱟ ᱱᱚᱜ-ᱚᱭ ᱚᱱᱟᱻ ᱪᱮᱫ ᱠᱚ ᱢᱮᱱᱟ ᱠᱷᱩᱱᱴᱟᱹᱣ ᱵᱟᱫᱽ ᱫᱚ ᱦᱟᱸᱜ ᱥᱤᱫᱷᱟᱹ ᱦᱩᱡᱩᱜ ᱠᱟᱱᱟ ᱡᱟᱞᱮ ᱜᱮ ᱟᱨ ᱡᱟᱞᱮ ᱵᱟᱫ ᱠᱟᱛᱮᱫ ᱫᱚ ᱥᱤᱫᱷᱟᱹ ᱚᱱᱟ ᱤᱭᱟᱹ ᱪᱮᱫ ᱠᱚ ᱢᱮᱱᱟ ᱚᱱᱟ ᱦᱟᱠᱩ ᱠᱟᱴᱠᱚᱢ ᱟᱨ ᱦᱟᱠᱩ ᱠᱟᱴᱠᱚᱢ ᱵᱟᱫᱽ ᱫᱚ ᱥᱤᱫᱷᱟᱹ ᱵᱮᱡᱷᱟ ᱟᱫᱚ ᱱᱚᱜ ᱚᱭ ᱱᱚᱝᱠᱟ ᱜᱮ ᱦᱟᱸᱜ ᱪᱮᱫ ᱠᱚ ᱢᱮᱱᱟ ᱪᱷᱚ ᱢᱟ ᱥᱮ ᱢᱮᱛᱟᱣᱟᱜ ᱢᱮ ᱚᱱᱟ ᱛᱩᱨᱩᱭᱟᱜ ᱫᱤᱱ ᱨᱮᱦᱟᱸᱜ ᱟᱞᱮᱭᱟᱜ ᱥᱮᱫ ᱫᱚ ᱱᱚᱜ-ᱚᱭ ᱥᱚᱦᱨᱟᱭ ᱦᱩᱭᱩᱜ-ᱟ ᱟᱫᱚ ᱥᱚᱢᱚᱭ ᱦᱚᱸ ᱱᱚᱜ-ᱚᱭ ᱟᱹᱰᱤ ᱜᱟᱱ ᱜᱮ ᱦᱟᱸᱜ ᱦᱩᱭᱩᱜ ᱠᱟᱱᱟ ᱟᱫᱚ ᱚᱱᱮ ᱠᱚ ᱢᱮ ᱢᱤᱫᱵᱟᱨ ᱠᱟᱛᱷᱟ ᱢᱮᱱᱟᱜ ᱠᱷᱟᱱ ᱢᱟ ᱨᱚᱲ ᱛᱟᱞᱟᱝ ᱢᱮ ᱟᱨᱠᱷᱟᱱ ᱜᱮᱞᱟᱝ ᱢᱩᱪᱟᱹᱫ ᱵᱟᱲᱟ ᱠᱟᱜ ᱟᱨᱦᱚᱸ ᱱᱟᱣᱟ ᱥᱟᱛᱟᱢ ᱨᱮᱦᱟᱸᱜ ᱞᱟᱝ ᱜᱟᱞ ᱢᱟᱨᱟᱣᱟ
ᱴᱷᱤᱠ ᱜᱮᱭᱟ ᱜᱚᱝᱠᱮ ᱟᱨ ᱥᱚᱢᱚᱭ ᱢᱟ ᱱᱚᱜ-ᱚᱭ ᱦᱩᱭᱩᱜ ᱠᱟᱱᱟ ᱯᱟᱥᱮ ᱵᱟᱝᱜᱮ ᱵᱩᱡᱷᱟᱹᱜ ᱮᱱᱟ ᱟᱫᱚ ᱢᱟ